ᱞᱟᱹᱭ ᱢᱮ
ᱟᱹᱰᱤ ᱜᱷᱟᱹᱲᱤᱡ ᱞᱟᱜᱟᱜ ᱠᱟᱱ ᱢᱟ ᱟᱫᱚ ᱟᱢ ᱫᱚ ᱵᱟᱢ ᱯᱩᱨᱟᱹᱣ ᱛᱟᱢᱟ ᱥᱮ ᱪᱮᱫ ᱠᱟᱹᱢᱤᱨᱮ ᱠᱚ
ᱯᱩᱨᱟᱹᱜ ᱟᱭᱟᱜ ᱱᱚᱣᱟ ᱥᱮ ᱦᱟᱱᱮ ᱡᱟᱦᱟᱸ ᱱᱟᱢᱵᱟᱨ ᱮᱢᱟᱫᱤᱧ ᱠᱤᱱᱛᱩ ᱟᱢᱟᱜ ᱧᱩᱛᱩᱢ ᱛᱮᱜᱮ ᱛᱚ ᱦᱤᱡᱩᱜ ᱠᱟᱱᱟ᱾
ᱦᱮᱸ ᱟᱫᱚ ᱤᱱᱠᱟᱹ ᱜᱮ᱾ ᱤᱧᱟᱹᱜ ᱛᱮᱜᱮᱧ ᱤᱭᱟᱹ ᱠᱟᱫᱟ ᱟᱨᱠᱤ
ᱚ ᱤᱧ ᱚᱱᱟᱜᱮ ᱞᱟᱹᱭ ᱵᱷᱩᱞᱟᱨᱮ ᱯᱷᱳᱱ ᱪᱟᱞᱟᱣᱱᱟ ᱥᱮ ᱪᱮᱫᱭᱟ
ᱦᱩᱸ ᱵᱟᱝ ᱵᱟᱝ ᱛᱟᱨᱯᱚᱨᱮ ᱠᱷᱚᱵᱚᱨ ᱠᱚ ᱞᱟᱹᱭ ᱛᱟᱞᱟᱝ ᱢᱮ ᱪᱮᱫ ᱞᱮᱠᱟ? ᱚᱠᱟ ᱞᱮᱠᱟ? ᱪᱮᱫ, ᱛᱟᱭᱚᱢ ᱫᱟᱨᱟᱢ ᱟᱫᱚ ᱪᱮᱫ ᱠᱚ ᱧᱮᱞ ᱵᱩᱡᱷᱟᱹᱣᱮᱫ ᱢᱮᱭᱟ ᱚᱝᱠᱟᱱᱟᱜ᱾
ᱚᱱᱠᱟᱱᱟᱜ ᱪᱮᱫ ᱟᱫᱚᱢ ᱧᱮᱞᱟ ᱧᱮᱞ ᱛᱮᱱᱟᱜ ᱢᱟ ᱵᱟᱹᱱᱩᱜ᱾
ᱯᱩᱨᱤ ᱥᱮ ᱫᱟᱬᱟᱱ ᱵᱟᱢ ᱮᱢᱮᱫ ᱠᱟᱱᱟ᱾
ᱪᱮᱜ
ᱯᱩᱨᱤ ᱥᱮ ᱫᱤᱜᱷᱟ ᱥᱮ
ᱯᱚᱭᱥᱟ ᱜᱮᱛᱚ ᱨᱚᱲᱟ ᱯᱚᱭᱥᱟ ᱜᱮᱛᱚ ᱵᱟᱹᱱᱩᱜ-ᱟ ᱮᱥᱠᱚᱞᱟᱨᱥᱤᱯ ᱠᱚᱦᱚᱸ ᱵᱟᱝ ᱵᱚᱞᱚᱱ ᱠᱟᱱᱟ ᱵᱟᱝ ᱥᱮ᱾
ᱦᱮᱸ ᱯᱮ ᱧᱟᱢ ᱜᱮᱭᱟ ᱢᱟ
ᱛᱤᱥ ᱵᱚᱞᱚ ᱱᱟᱜᱠᱷᱟᱱ ᱴᱷᱤᱠ ᱵᱟᱹᱱᱩᱜ-ᱟ ᱵᱟᱠᱷᱟᱱ ᱦᱤᱥᱟᱹᱵ ᱨᱮᱫᱚ ᱱᱤᱛᱚᱜ ᱛᱚ ᱵᱚᱞᱚᱜ ᱠᱟᱛᱷᱟ
ᱠᱟᱛᱷᱟ ᱫᱚ ᱠᱟᱱ ᱜᱮᱭᱟ ᱥᱮ᱾
ᱱᱤᱭᱟᱹ ᱵᱟᱨ ᱫᱚ ᱪᱮᱫᱟᱜ ᱡᱮ ᱠᱚ ᱰᱮᱨᱤ ᱫᱟ ᱥᱚᱨᱠᱟᱨ ᱵᱚᱫᱚᱞ ᱞᱮᱱ ᱠᱷᱟᱹᱛᱤᱨ ᱥᱮ ᱪᱮᱫ ᱠᱷᱟᱹᱛᱤᱨ᱾
ᱦᱩᱭ ᱦᱚᱸ ᱫᱟᱲᱮᱭᱟᱜᱼᱟ ᱾ ᱠᱟᱹᱢᱤ ᱠᱟᱹᱥᱱᱤ ᱠᱚ ᱟᱹᱰᱤ ᱜᱮ ᱛᱟᱭᱱᱚᱢ ᱠᱟᱱᱟ ᱛᱚ᱾
ᱛᱟᱞᱦᱮ ᱛᱤᱨᱤᱥᱟ ᱡᱩᱱ ᱚᱠᱟ ᱨᱮ ᱴᱟᱨᱜᱮᱴ ᱮᱢ ᱦᱟᱛᱟᱣᱟ?
ᱚ ᱚᱱᱛᱮ ᱤᱭᱟᱹ ᱥᱮᱫ ᱤᱧ ᱪᱟᱞᱟᱜ ᱠᱟᱱᱟ ᱟᱨ ᱠᱤ, ᱜᱟᱯᱟ ᱪᱟᱞᱟᱜ ᱢᱚᱱᱮᱭ ᱫᱟᱹᱧ ᱛᱚ᱾
ᱚᱠᱟ ᱨᱮ?
ᱚᱱᱛᱮ ᱤᱭᱟᱹ, ᱡᱟᱦᱟᱸ ᱠᱚ ᱞᱟᱹᱭ ᱫᱟ ᱨᱟᱢᱜᱚᱲ ᱥᱮᱫ᱾
ᱚ, ᱨᱟᱢᱜᱚᱲ ᱨᱮ ᱵᱷᱟᱞᱮ ᱠᱚ ᱢᱟᱱᱟᱣᱟ ᱥᱮ ᱪᱮᱫ?
ᱦᱮᱸ ᱞᱟᱹᱭ ᱫᱟᱠᱚ ᱛᱚ, ᱟᱫᱚ ᱛᱤᱱᱟᱹᱜ ᱥᱟᱨᱤ ᱛᱤᱱᱟᱹᱜ-ᱟ ᱥᱮ ᱵᱟᱹᱧ ᱵᱟᱲᱟᱭᱟ ᱤᱧ ᱦᱚᱸ, ᱧᱮᱞ ᱪᱟᱞᱟᱣ ᱦᱳᱭᱳᱜᱼᱟ᱾
ᱚᱠᱟ ᱨᱟᱢᱜᱚᱲ ᱠᱚ ᱚᱠᱟ ᱡᱟᱭᱜᱟ?
ᱦᱩᱸ ᱚᱱᱮ ᱚᱸᱰᱮ, ᱚᱱᱮ ᱞᱟᱛᱟᱨ ᱴᱷᱮᱱ ᱜᱮ᱾
ᱚ
ᱦᱩᱸ ᱱᱚᱜ ᱚᱭ ᱢᱟᱜ ᱢᱚᱬᱮ ᱦᱚᱸ ᱪᱟᱵᱟᱭᱮᱱᱟ᱾ ᱚᱱᱠᱟ ᱫᱟᱬᱟ ᱵᱟᱲᱟ ᱦᱚᱸ ᱫᱚ ᱵᱟᱹᱧ ᱧᱟᱢ ᱮᱫᱟ᱾ ᱱᱟᱥᱮ ᱤᱧ ᱫᱟᱬᱟ ᱟᱫ ᱠᱮᱭᱟ᱾
ᱵᱷᱟᱜᱮ ᱠᱟᱛᱷᱟ ᱫᱚ, ᱦᱳᱭᱭᱟ᱾
ᱠᱟᱛᱷᱟ ᱫᱚ ᱤᱱᱟᱹ ᱜᱮ ᱟᱨ ᱠᱤ᱾
ᱫᱤᱭᱮ ᱟᱢᱜᱮ ᱪᱮᱠ ᱠᱚ ᱢᱚᱱᱮ ᱵᱟᱲᱟᱭ ᱮᱫᱟ᱾
ᱤᱱᱟᱹ ᱜᱮ ᱟᱫᱚ ᱪᱮᱫ ᱪᱤᱠᱟᱹᱟᱢ ᱵᱟᱝ ᱪᱤᱠᱟᱹ ᱟᱞᱟᱝᱟᱜ , ᱡᱟᱦᱟᱸ ᱜᱟᱞᱢᱟᱨᱟᱣ ᱛᱟᱦᱮᱸ ᱠᱟᱱᱟ᱾ ᱠᱚ ᱧᱟᱢᱚᱜᱼᱟ᱾
ᱟᱢ ᱦᱤᱡᱩᱜ ᱢᱮᱥᱮ ᱟᱭᱟᱜ ᱟᱹᱞᱤᱧ ᱵᱟᱨ ᱦᱚᱲᱟᱜ ᱯᱮ ᱦᱚᱲᱟᱜ ᱜᱮ ᱯᱚᱨᱤᱠᱠᱷᱟ᱾ ᱮᱴᱟ ᱯᱮ ᱦᱚᱲᱟᱜ ᱫᱚ ᱯᱷᱟᱸᱠᱟ ᱜᱮᱠᱚ ᱛᱟᱦᱮᱱᱟ᱾
ᱚ
ᱵᱩᱡᱽ ᱫᱟᱢ ᱥᱮ ᱵᱟ, ᱟᱫᱚ ᱪᱟᱣᱞᱮ ᱟᱢ ᱡᱩᱫᱤ ᱡᱩᱫᱤᱢ ᱦᱤᱡᱩᱜᱼᱟ ᱛᱟᱦᱞᱮ ᱟᱹᱞᱤᱧ ᱫᱚ ᱛᱟᱦᱞᱮ ᱚᱱᱟ ᱯᱚᱨᱤᱠᱠᱷᱟ ᱮᱢ ᱥᱮᱛᱟᱜ ᱨᱮ ᱞᱤᱧ ᱪᱟᱞᱟᱜ-ᱟ᱾ ᱮᱜᱟᱨᱚᱴᱟ ᱠᱷᱚᱱ ᱦᱮᱱᱟᱜ ᱛᱟᱞᱭᱟ ᱮᱜᱟᱨᱚᱴᱟ᱾ ᱟᱴᱟ ᱵᱟᱨᱚᱴᱟ ᱳᱭ ᱮᱠᱴᱟ ᱛᱮ ᱫᱚ ᱞᱤᱧ ᱦᱤᱡᱩᱜᱼᱟ᱾ ᱦᱮᱸ ᱰᱮᱴᱴᱟ, ᱡᱳᱨ ᱨᱮᱱᱟᱜ ᱰᱮᱴᱴᱟ ᱵᱟᱡᱟᱜ-ᱟ᱾
ᱟᱫᱚ ᱪᱟᱞᱟᱜ-ᱟᱞᱤᱧ ᱴᱨᱮᱱ ᱛᱮᱜᱤᱧ ᱪᱟᱞᱟᱜᱼᱟ᱾ ᱦᱳᱭ ᱥᱮ ᱟᱫᱚ ᱮᱠᱟᱞᱛᱮ᱾
ᱟᱪᱪᱷᱟ, ᱛᱟᱦᱮᱱ ᱢᱮ ᱩᱱ ᱫᱚ ᱵᱟᱨᱥᱤᱧ ᱜᱟᱱ ᱚᱸᱰᱮ ᱜᱮ᱾
ᱵᱟᱨ ᱥᱤᱧ ᱜᱟᱱ ᱵᱟᱝ᱾ ᱚᱱᱟ ᱫᱚ ᱧᱮᱞ ᱦᱳᱭᱳᱜᱼᱟ ᱾ ᱚᱱᱟ ᱫᱚ ᱪᱮᱫ ᱞᱮᱠᱟ, ᱟᱫᱚ ᱛᱟᱦᱮᱸ ᱫᱚ ᱡᱟᱹᱥᱛᱤ ᱫᱤᱱ ᱫᱚ ᱵᱟᱝ ᱦᱳᱭᱳᱜᱼᱟ᱾
ᱴᱨᱮᱱ ᱛᱮᱢ ᱦᱤᱡᱩᱜᱼᱟ ᱦᱟᱸᱜ, ᱴᱨᱮᱱ ᱛᱮᱢ ᱦᱤᱡᱩᱜᱼᱟ ᱮᱠᱮ ᱦᱟᱱᱛᱮᱢ ᱯᱟᱨᱚᱢ ᱩᱛᱟᱹᱨᱚᱜᱼᱟ ᱥᱮ ᱪᱮᱫ?
ᱦᱳᱭ ᱦᱳᱭ, ᱦᱳᱭ ᱦᱳᱭ, ᱤᱱᱠᱟᱹ ᱜᱮ᱾ ᱦᱳᱭ ᱦᱳᱭ ᱦᱳᱭ ᱟᱫᱚ ᱚᱸᱰᱮ ᱤᱧ ᱫᱚ᱾ ᱟᱫᱚ ᱚᱸᱰᱮ ᱫᱚ ᱪᱟᱞᱟᱣ ᱠᱷᱟᱹᱞᱤ ᱠᱟᱛᱮ ᱫᱚ ᱨᱩᱣᱟᱹᱲ ᱫᱚ ᱟᱫᱚ ᱵᱟᱝ᱾ ᱚᱝᱠᱟ ᱵᱟᱝ ᱠᱚ ᱫᱟᱲᱮᱭᱟᱜ ᱠᱟᱱᱟ᱾ ᱚᱝᱠᱟ ᱜᱟᱞᱢᱟᱨᱟᱣ ᱨᱮ ᱵᱩᱡᱷᱟᱹᱣ ᱠᱮᱫᱟᱢ᱾ ᱱᱤᱛᱚᱜ ᱟᱵᱚ ᱡᱟᱦᱟᱸ ᱱᱚᱣᱟᱴᱟᱜ ᱛᱮᱵᱚᱱ ᱠᱚᱨᱟᱣ ᱫᱟᱵᱚᱱ ᱱᱤᱭᱟᱹᱜᱮ ᱵᱮᱴᱟᱨᱟ᱾ ᱚᱱᱟ ᱫᱚ ᱚᱱᱠᱟ ᱵᱟᱝ ᱠᱚ ᱫᱟᱲᱮᱭᱟᱜ ᱵᱩᱡᱷᱟᱹᱣ ᱟᱹᱰᱤ ᱦᱚᱲ ᱟᱹᱰᱤ ᱮᱸᱴᱠᱮᱴᱚᱸᱬᱮ ᱠᱚ ᱟᱹᱭᱠᱟᱹᱣ ᱫᱟᱠᱚ ᱦᱮᱸᱥᱮ ᱟᱹᱫᱚᱧ ᱞᱟᱹᱭ ᱫᱟ ᱦᱟᱴ ᱤᱭᱟᱹ ᱠᱷᱚᱱᱟᱜ ᱫᱚ ᱦᱟᱱᱟᱴᱟᱜ ᱟᱨᱠᱤ ᱡᱟᱦᱟᱸᱴᱟᱜ ᱤᱧ ᱪᱟᱞᱟᱜ ᱠᱟᱱᱟ ᱚᱱᱟ ᱫᱚ ᱟᱹᱰᱤ ᱩᱸ ᱟᱹᱰᱤ ᱤᱭᱟᱹ ᱠᱟᱱᱟ᱾ ᱟᱨ ᱡᱟᱹᱱᱤᱡ ᱪᱚᱝ ᱟᱹᱰᱤ ᱜᱚᱴᱟᱝ ᱜᱮᱠᱚ ᱤᱭᱟᱹᱭ ᱛᱤᱧᱟᱹ, ᱜᱮᱫ ᱛᱤᱧᱟᱹ ᱠᱚ᱾ ᱵᱩᱡᱷᱟᱹᱣ ᱠᱮᱫᱟᱢ ᱵᱟᱠᱚ ᱦᱟᱛᱟᱣᱟ ᱟᱹᱰᱤ ᱜᱚᱴᱟᱝ ᱜᱮ᱾ ᱜᱟᱞᱢᱟᱨᱟᱣ ᱨᱮᱱᱟᱜ ᱠᱳᱱᱳ ᱟᱝ ᱵᱚᱝ ᱜᱮ ᱵᱟᱹᱱᱩᱜ ᱠᱟᱫᱟ᱾ ᱟᱸᱠ ᱵᱚᱠ ᱜᱮ ᱵᱟᱹᱱᱩᱜ ᱠᱟᱫᱟ ᱦᱮᱸ ᱥᱮ᱾ ᱛᱟᱨᱯᱚᱨᱮ ᱤᱱᱟᱹ ᱧᱮᱞᱚᱜᱚᱜ ᱠᱟᱱᱟ᱾ ᱩᱱᱠᱩ ᱜᱟᱞᱢᱟᱨᱟᱣ ᱵᱟᱨᱮ ᱵᱟᱨᱮ ᱡᱟᱦᱟᱸ ᱞᱮᱠᱟᱛᱤᱧ ᱞᱟᱹᱭ ᱟᱠᱟᱫ ᱠᱚᱣᱟ᱾ ᱚᱱᱠᱟ ᱞᱮᱠᱟ ᱵᱟᱠᱚ ᱫᱟᱲᱮ ᱠᱟᱣᱫᱟ᱾ ᱦᱮᱸ, ᱨᱚᱲ ᱢᱤᱫ ᱦᱚᱲᱮ ᱨᱚᱲᱮᱫ ᱜᱮᱭᱟ ᱛᱚ, ᱢᱤᱫ ᱦᱚᱲᱮ ᱨᱚᱲᱮᱫ ᱜᱮᱭᱟᱭ᱾ ᱢᱤᱫ ᱦᱚᱲ ᱫᱚ ᱵᱷᱤᱛᱤᱨ ᱨᱮ ᱨᱚᱲ ᱠᱟᱱᱟᱭ᱾ ᱮᱭ ᱜᱤᱫᱽᱨᱟᱹ ᱠᱚᱫᱚ ᱵᱟᱝ ᱜᱟᱱᱚᱜᱼᱟ᱾ ᱟᱫᱚᱧ ᱞᱟᱹᱭᱫᱟ ᱡᱮᱜᱮᱫ ᱵᱤᱫᱽᱫᱟᱹᱜᱟᱲ᱾ ᱥᱮᱫ ᱨᱮᱱ ᱠᱤᱱᱤᱧ ᱧᱮᱞᱮᱫ ᱠᱚᱣᱟ ᱡᱩᱫᱤ ᱜᱟᱱᱚᱜ ᱠᱷᱟᱱ ᱫᱚ᱾ ᱱᱚᱣᱟᱴᱟᱜ ᱤᱧ ᱡᱟᱦᱟᱸ ᱨᱮᱧᱻ ᱡᱮᱜᱮᱫ ᱵᱽᱫᱟᱹᱜᱟᱲ ᱨᱤᱧ ᱯᱟᱲᱦᱟᱣ ᱠᱟᱱᱟ ᱚᱸᱰᱮᱧ ᱧᱮᱞ ᱠᱚ ᱞᱟᱹᱜᱤᱫᱼᱟ ᱫᱮᱠᱷᱤ᱾ ᱚᱸᱰᱮ ᱛᱤᱱᱟᱹᱜ ᱜᱟᱱ ᱠᱚ ᱧᱟᱢᱚᱜ ᱠᱟᱱᱟ᱾ ᱤᱱᱟᱹ ᱛᱟᱭᱚᱢ ᱮᱠᱵᱟᱨᱮ ᱟᱫᱚ ᱟᱢ ᱴᱷᱮᱱᱤᱧ ᱪᱟᱞᱟᱜᱼᱟ ᱱᱚᱸᱰᱮ ᱜᱮ ᱜᱟᱹᱰᱤ ᱫᱚᱦᱚ ᱦᱚᱴᱚ ᱠᱟᱛᱮᱫ
ᱚ, ᱵᱟᱝ ᱱᱚᱸᱰᱮᱫᱚᱢ ᱧᱟᱢ ᱠᱚᱣᱟ ᱱᱚᱸᱰᱮ ᱫᱚ ᱪᱮᱫᱟᱜ ᱥᱮ ᱟᱨ ᱢᱤᱫ ᱦᱚᱲ ᱵᱟᱭ ᱠᱚᱨᱟᱣᱮᱫ ᱛᱟᱦᱮᱸ ᱩᱱᱤ ᱠᱚᱨᱟᱣ ᱵᱟᱲᱟ ᱠᱟᱫᱟᱭ ᱢᱟᱱᱮ ᱨᱚᱲ ᱵᱟᱲᱟᱠᱟᱣ ᱫᱮᱭᱟᱞᱮ
ᱟᱪᱪᱷᱟ ᱟᱪᱪᱷᱟ
ᱵᱟᱹᱧ ᱢᱮᱛᱟ ᱢᱮ ᱛᱟᱸᱦᱮᱫ ᱟᱨ ᱢᱤᱫ ᱦᱚᱲ ᱩᱱᱤ ᱚᱝᱠᱟᱭ ᱮᱫ ᱛᱟᱸᱦᱮᱫ ᱩᱱᱤ ᱫᱚ ᱚᱱᱟ ᱪᱮᱫ ᱞᱮᱠᱟ ᱟᱢ ᱫᱚ ᱡᱮᱢᱚᱱ ᱮᱢ ᱞᱟᱹᱭ ᱮᱫᱟ ᱚᱱᱮ ᱤᱭᱟᱹ ᱢᱮᱱᱟᱜ ᱛᱟᱢᱟ ᱩᱱᱤ ᱫᱚ ᱠᱤᱱᱛᱩ ᱨᱩᱢ ᱨᱮ ᱨᱚᱲ ᱦᱚᱪ ᱞᱮ ᱛᱟᱸᱦᱮᱫ ᱯᱷᱮᱱ ᱢᱮᱱ ᱪᱮᱫ ᱵᱟᱭ ᱪᱟᱹᱞᱩ ᱦᱚᱪᱚᱣᱟᱜ ᱠᱟᱱ ᱛᱟᱸᱦᱮᱫ ᱚᱱᱟᱧ ᱞᱟᱹᱭᱫᱟ ᱠᱚᱱᱚ ᱵᱟᱭᱨᱮ ᱨᱮᱱᱟᱜ ᱥᱟᱣᱩᱱᱰ ᱜᱮ ᱟᱹᱜᱩ ᱦᱚᱪᱚ ᱵᱟᱝ ᱜᱟᱱᱚᱜᱼᱟ
ᱟᱫᱚ ᱤᱧ ᱫᱚ ᱚᱱᱮ ᱛᱚᱧ ᱞᱟᱹᱭ ᱮᱫᱟ ᱡᱷᱚᱛᱚ ᱜᱮ ᱜᱟᱱᱚᱜᱼᱟ ᱠᱷᱟᱹᱞᱤ ᱦᱩᱭᱩᱜ ᱠᱟᱱᱟ ᱦᱚᱲ ᱨᱚᱲ ᱜᱮ ᱫᱚᱨᱠᱟᱨᱼᱚᱜ ᱠᱟᱱᱟ ᱢᱮᱱ ᱠᱟᱛᱮ ᱠᱟᱛᱷᱟ ᱫᱚ ᱤᱧᱫᱚ ᱤᱧᱟᱹᱜ ᱠᱟᱛᱷᱟ
ᱯᱳᱭᱞᱳ ᱨᱮ ᱟᱢ ᱞᱟᱹᱭᱼᱟᱭ ᱢᱮ ᱡᱮ ᱱᱚᱣᱟ ᱴᱚᱯᱤᱠ ᱱᱤᱭᱮ ᱞᱟᱝ ᱜᱚᱞᱯᱷᱚ ᱟ ᱟᱢ ᱦᱚᱸ ᱠᱩᱞᱤᱧ ᱢᱮ ᱤᱧ ᱦᱚᱸᱧ ᱠᱩᱞᱤ ᱢᱮᱭᱟ ᱤᱧ ᱠᱩᱞᱤ ᱠᱮᱜ ᱢᱤᱭᱟᱹᱧ ᱢᱟᱱᱮ ᱟᱢ ᱦᱚᱸ ᱥᱚᱸᱜᱮ ᱩᱞᱤᱧ ᱢᱮ
ᱦᱩᱸ
ᱚᱱᱮ ᱚᱱᱟ ᱠᱟᱛᱷᱟ ᱢᱟᱱᱮ ᱟᱢ ᱤᱱᱟᱹ ᱤᱧᱟᱹᱝ ᱤᱱᱠᱟᱹ ᱛᱮᱜᱮ ᱨᱚᱲ ᱫᱚ ᱵᱮᱥᱤᱜ ᱪᱟᱞᱟᱜᱼᱟ ᱥᱮ ᱢᱟᱱᱮ ᱟᱢ ᱡᱟᱦᱟᱸᱭ ᱠᱩᱞᱤ ᱠᱮᱜ ᱢᱮᱭᱟ ᱟᱢ ᱫᱚ ᱪᱮᱫ ᱦᱚᱸᱛᱚ ᱵᱟᱢ ᱧᱟᱢᱟ ᱚᱱᱟᱜᱮ ᱫᱚᱦᱲᱟ ᱠᱩᱲᱤ ᱨᱩᱣᱟᱹᱲ ᱮᱢᱮ ᱟᱡ ᱟᱡ ᱥᱮᱫ ᱛᱮ ᱞᱟᱹᱭ ᱟᱢᱟ ᱛᱟᱯᱚᱨᱮ ᱟᱨᱦᱚᱸ ᱮᱴᱟᱜᱼᱟᱜ ᱮᱢ ᱥᱟᱵ ᱠᱮᱫᱟ
ᱱᱟᱥᱮᱱᱟᱜ ᱟᱵᱚᱣᱟᱜ ᱡᱟᱱᱟᱢ ᱟᱲᱟᱝ ᱛᱮ ᱟᱵᱚ ᱵᱚᱱ ᱨᱚᱲᱟ ᱚᱱᱟ ᱜᱮᱛᱚ ᱦᱟᱸᱜ ᱥᱮ ᱜᱟᱫᱟᱜᱟ ᱟᱹᱰᱤ ᱜᱚᱴᱟᱝ ᱜᱟᱞᱢᱟᱨᱟᱣ ᱛᱟᱦᱮᱱᱟ ᱱᱤᱛᱚᱜ ᱡᱮᱢᱚᱱ ᱧᱮᱞᱚᱜᱚᱜ ᱠᱟᱱᱟ ᱩᱱᱝᱠᱩ ᱡᱟᱦᱟᱸ ᱠᱚ ᱞᱟᱹᱭ ᱫᱚ ᱦᱤᱸᱥᱤ ᱪᱮᱬᱮᱸ ᱥᱮ ᱵᱟᱝ ᱦᱤᱸᱥᱤ ᱪᱮᱬᱮ ᱠᱚ ᱪᱟᱵᱟ ᱞᱮᱠᱟ ᱠᱚ ᱪᱟᱵᱟ ᱦᱤᱡᱩᱜ ᱠᱟᱱᱟ ᱱᱚᱜ-ᱚᱭ ᱛᱚ ᱛᱟᱞᱮ ᱫᱟᱨᱮ ᱠᱚᱧ ᱠᱚᱭᱚᱜᱼᱟᱜ ᱠᱟᱱᱟ ᱛᱟᱞᱮ ᱫᱟᱨᱮ ᱛᱟᱞᱮ ᱥᱮ ᱛᱩᱠᱟᱹ ᱜᱮ ᱵᱟᱝ ᱧᱮᱞᱚᱜ ᱠᱟᱱ ᱛᱟᱠᱚᱣᱟ ᱚᱠᱟᱭ ᱮᱱᱟᱠᱚ ᱪᱤᱠᱟᱹ ᱞᱮᱠᱟ ᱨᱮᱠᱚ ᱦᱟᱡᱟᱣ ᱱᱟᱠᱚ ᱢᱟᱥᱮ ᱤᱱᱟᱹ ᱱᱤᱭᱟᱹ ᱛᱮᱱᱟᱜ ᱥᱮᱱᱚᱜ ᱮᱢ ᱞᱟᱹᱭ ᱞᱮᱠᱷᱟᱱ ᱜᱮ ᱜᱟᱯᱟᱞᱢᱟᱨᱟᱣ ᱦᱩᱭ ᱞᱮᱱᱠᱷᱟᱱ ᱜᱮᱛᱚ ᱦᱩᱭᱩᱜᱼᱟ ᱴᱷᱤᱠ ᱥᱮ ᱪᱮᱫ ᱮᱢ ᱞᱟᱹᱭᱼᱟ ᱟᱢ
ᱦᱩᱸ
ᱟᱨ
ᱟᱫᱚ ᱱᱩᱭ ᱫᱚ ᱟᱞᱮ ᱴᱷᱮᱱ ᱡᱟᱦᱟᱸᱭ ᱦᱤᱡᱩᱜ ᱠᱟᱱ ᱛᱟᱦᱮᱸ ᱩᱱᱤ ᱫᱚ ᱢᱟᱱᱮ ᱟᱞᱮ ᱥᱤᱱᱤᱭᱟᱨ ᱜᱮ ᱢᱮᱛᱟᱭ ᱠᱟᱱ ᱛᱟᱦᱮᱸᱱ ᱚᱱᱟ ᱩᱨᱩᱢ ᱮᱜᱮᱭᱟᱞᱮ ᱩᱱᱤ ᱫᱚ ᱟᱵᱚ ᱥᱮᱱᱟᱜ ᱱᱚᱛᱮᱱᱼᱟᱜ ᱫᱚ ᱟᱹᱰᱤ ᱜᱮ ᱵᱷᱮᱜᱟᱨ ᱛᱟᱭ ᱩᱱᱤ ᱫᱚ ᱚᱱᱟ ᱱᱤᱭᱮ ᱵᱤᱥᱤ ᱠᱚᱥᱪᱟᱱ ᱫᱚᱦᱚᱭ ᱛᱟᱦᱮᱱ
ᱦᱩᱸ
ᱚᱱᱟ ᱦᱚᱭᱛᱳ ᱟᱵᱚ ᱥᱮᱱᱟᱜ ᱵᱟᱦᱟ ᱪᱮᱫ ᱞᱮᱠᱟ ᱟᱠᱚ ᱥᱮᱱᱟᱜ ᱵᱟᱦᱟ ᱪᱮᱫ ᱞᱮᱠᱟ ᱚᱱᱟ ᱜᱮ ᱛᱟᱯᱚᱨᱮ ᱚᱱᱟ ᱦᱩᱭᱱᱟ ᱟᱨᱚ ᱱᱩᱭ ᱫᱚ ᱡᱟᱱᱛᱷᱟᱲ ᱥᱤᱢ ᱠᱚ ᱦᱟᱹᱲᱭᱟᱹᱨ ᱥᱤᱢ ᱠᱚ ᱚᱱᱮ ᱚᱱᱟ ᱠᱚ ᱠᱩᱞᱤ ᱛᱟᱦᱮᱱᱟ
ᱴᱷᱤᱠ ᱴᱷᱤᱠ ᱟᱫᱚ ᱢᱚᱱᱮ ᱤᱧᱟᱹᱜ ᱫᱚ ᱚᱨ ᱚᱨᱮᱫ ᱜᱮᱭᱟ ᱟᱫᱚ ᱚᱱᱠᱟ ᱵᱟᱝ ᱠᱚ ᱨᱚᱲ ᱫᱟᱲᱮᱜ ᱠᱟᱱᱟᱭ ᱴᱷᱤᱠ ᱢᱚᱛᱚ ᱟᱫᱚ ᱤᱱᱟᱹ ᱠᱟᱛᱮ ᱟᱹᱰᱤ ᱫᱚ ᱢᱚᱱᱮ ᱩᱛᱨᱩᱧᱼᱚᱜ ᱠᱟᱱ ᱛᱤᱧᱟᱹ ᱡᱟᱦᱟᱸ ᱞᱮᱠᱟ ᱢᱚᱱᱮ ᱦᱩᱭᱩᱜ ᱠᱟᱱ ᱛᱟᱦᱮᱸ ᱵᱟᱝ ᱟᱫᱚᱧ ᱞᱟᱹᱭᱫᱟ ᱚᱱᱮ ᱛᱮᱧ ᱞᱟᱹᱭ ᱠᱮᱫᱟ ᱚᱱᱟ ᱠᱚᱞᱮᱡᱽ ᱥᱮᱫ ᱤᱧ ᱢᱚᱱᱮᱭᱮᱫ ᱠᱟ ᱛᱟᱦᱮᱫ ᱡᱩ ᱛᱤᱦᱤᱧ ᱧᱮᱞ ᱫᱟ ᱚᱠᱟᱞᱤᱧ ᱩᱰᱩᱝ ᱚᱜᱼᱟ ᱱᱚᱛᱮ ᱮᱲᱮ ᱠᱷᱟᱱ ᱤᱧᱟᱹᱜ ᱤᱧ ᱡᱟᱦᱟᱸ ᱨᱮᱧ ᱚᱞ ᱠᱟᱱ ᱛᱮ ᱚᱞ ᱯᱟᱲᱦᱟᱣ ᱟᱠᱟᱱ ᱛᱟᱦᱮᱸᱫ ᱚᱸᱰᱮᱱᱼᱟᱜ ᱨᱤᱧ ᱧᱮᱞ ᱟ ᱟᱫᱚ ᱜᱤᱫᱽᱨᱟᱹ ᱵᱟᱹᱧ ᱩᱨᱩᱢ ᱠᱚᱣᱟ ᱥᱮ ᱤᱧ ᱫᱚ ᱟᱫᱚ ᱫᱮᱠᱷᱤ ᱪᱮᱫ ᱞᱮᱠᱟ ᱠᱚ ᱥᱮᱴᱮᱨᱚᱜᱼᱟ ᱠᱚ ᱥᱮ ᱵᱟᱠᱚ ᱥᱮᱴᱮᱨ ᱦᱮᱱᱟᱜ ᱠᱟᱜ ᱠᱚᱣᱟ ᱥᱮ ᱵᱟᱹᱱᱩᱜ ᱠᱟᱜ ᱠᱚᱣᱟ ᱛᱤᱱᱟᱹᱜ ᱦᱮᱱᱟᱜ ᱠᱟᱜ ᱠᱚᱣᱟ ᱩᱱ ᱥᱚᱢᱚᱭ ᱵᱟᱝ ᱪᱟᱞᱟᱣ ᱫᱟᱲᱮ ᱞᱟᱹᱫᱟᱹᱧ ᱦᱟᱱᱠᱩ ᱟᱢ ᱛᱮᱧᱟᱝ ᱛᱟᱠᱚ ᱴᱷᱮᱱᱤᱧ ᱪᱟᱞᱟᱣ ᱱᱟ ᱥᱮ ᱟᱢ ᱛᱮᱧᱟᱝ ᱛᱟᱠᱚ ᱴᱷᱮᱡ ᱠᱷᱚᱱᱟᱜ ᱨᱮᱜᱮ ᱚᱸᱰᱮ ᱯᱮ ᱦᱚᱲᱼᱟᱜ ᱱᱚᱰᱮ ᱯᱮ ᱦᱚᱲᱼᱟᱜ ᱵᱮᱥ ᱤᱱᱟᱹ ᱚᱠᱛᱚ ᱛᱷᱮᱠᱮ ᱮᱭ ᱟᱫᱚ ᱫᱤᱱ ᱫᱚ ᱯᱟᱨᱚᱢᱮᱱᱟ ᱵᱩᱡᱷᱟᱹᱣ ᱠᱮᱫᱟ ᱫᱤᱱ ᱯᱚᱞᱚᱢᱮᱱ ᱠᱷᱟᱱ ᱫᱚ ᱟᱫᱚ ᱪᱮᱫ
ᱡᱷᱚᱛᱚ ᱠᱷᱚᱱᱟᱜ ᱞᱟᱦᱟ ᱛᱟᱭᱚᱢ ᱦᱚᱸᱜ-ᱚᱱᱟ ᱠᱤᱪᱷᱩ ᱫᱤᱱ ᱞᱟᱦᱟ ᱡᱩᱫᱤᱢ ᱪᱟᱞᱟᱣ ᱠᱚᱜ-ᱟ ᱥᱮ ᱦᱤᱛᱚᱜ ᱡᱟᱦᱟᱸᱭ ᱢᱟᱱᱮ ᱱᱤᱭᱟᱹ ᱵᱟᱨ ᱡᱟᱦᱟᱸᱭ ᱠᱚᱢᱯᱞᱤᱴ ᱠᱮᱫᱟ ᱧᱟᱢ ᱠᱮᱠᱚ ᱠᱮᱭᱟ ᱱᱤᱭᱟᱹ ᱞᱟᱦᱟ ᱫᱤᱱ ᱡᱩᱫᱤᱢ ᱪᱟᱞᱟᱣ ᱠᱚᱜᱼᱟ ᱩᱨᱩᱢ ᱜᱤᱫᱽᱨᱟᱹ ᱠᱚ ᱛᱟᱦᱮᱸᱜ ᱠᱟᱱ ᱛᱟᱦᱮᱸᱱ
ᱩᱸ ᱚ ᱟᱢ ᱨᱮᱱ
ᱟᱹᱠᱷᱣᱟᱹ ᱠᱚᱨᱮᱱ
ᱤᱭᱟᱹ ᱡᱮᱜᱮᱫ ᱨᱮᱫᱚ ᱵᱟᱝ ᱡᱟᱦᱟᱸ ᱫᱚ ᱦᱩᱭᱩᱜ ᱠᱟᱱᱟ ᱦᱟᱵᱤᱞ ᱠᱷᱟᱹᱞᱤ ᱵᱤᱫᱽᱫᱟᱹᱜᱟᱲ ᱨᱮ
ᱚᱸᱰᱮᱱ ᱠᱚᱫᱚ ᱵᱚ ᱚᱸᱰᱮᱱ ᱠᱚᱫᱚ
ᱡᱮᱜᱮᱫ ᱵᱤᱫᱽᱫᱟᱹᱜᱟᱲ ᱨᱮᱱ ᱩᱨᱩᱢ ᱠᱚᱣᱟᱢ ᱟᱢ ᱨᱮᱱ ᱢᱮᱱᱟᱜ ᱟᱠᱟ ᱠᱚᱣᱟ ᱚᱱᱠᱟ ᱮᱠ ᱫᱩᱭᱤᱧ ᱩᱨᱩᱢ ᱠᱚᱣᱟ ᱟᱫᱚ ᱩᱰᱩᱝ ᱱᱟᱠᱚ ᱥᱮ ᱪᱮᱫ ᱚᱱᱟᱜᱮ ᱧᱮᱞ ᱦᱩᱭᱩᱜᱼᱟ ᱢᱤᱫᱴᱟᱝ ᱠᱚᱲᱟ ᱦᱟᱯᱮ ᱢᱤᱫᱴᱟᱝ ᱠᱚᱲᱟ ᱛᱷᱩᱲᱩ ᱛᱤᱧ ᱪᱟᱞᱟᱜ ᱞᱟᱹᱜᱤᱫ ᱟᱫᱚ ᱪᱮᱫ ᱞᱮᱠᱟ ᱪᱤᱠᱟᱹᱜ ᱠᱟᱱᱟ ᱚᱱᱟᱜᱤᱧ ᱧᱮᱞ ᱫᱟ
ᱤᱭᱟᱹ ᱨᱮᱱ ᱨᱟᱹᱱᱟᱛᱷ ᱥᱮ ᱠᱷᱳᱭ ᱡᱟᱦᱟ ᱠᱚ ᱚᱱᱟᱜᱮ ᱵᱟᱨᱟ ᱢᱩᱫᱽᱫᱷᱚ ᱨᱮᱜᱮ ᱚᱸᱰᱮ ᱵᱟᱨᱭᱟ ᱯᱮᱭᱟ ᱠᱚᱲᱟ ᱠᱚ ᱛᱟᱦᱮᱱ ᱠᱟᱱ ᱛᱟᱦᱮ ᱨᱩᱢ ᱠᱚᱲᱟ
ᱚᱸ
ᱩᱱᱠᱩ ᱵᱟᱨᱭᱟ ᱯᱮᱭᱟ ᱟᱨ ᱢᱤᱫ ᱦᱚᱲ ᱛᱟᱦᱮᱱ ᱨᱮᱦᱚ ᱠᱩᱲᱤ ᱜᱤᱫᱽᱨᱟᱹ ᱩᱱᱤ ᱫᱚ ᱰᱷᱚᱝ ᱟᱭᱟ ᱥᱮ ᱵᱟᱝ ᱰᱷᱚᱝ ᱟᱭᱟ ᱪᱤᱱᱛᱟᱹ ᱟᱫᱚ ᱩᱱᱠᱩ ᱫᱚ ᱱᱟᱠᱷᱟ ᱵᱟᱠᱚ ᱵᱤᱥᱟᱹᱥᱚᱜᱼᱟ ᱛᱚ ᱪᱮᱫ ᱠᱚ ᱠᱚ ᱢᱚᱱᱮᱭᱟ ᱚᱱᱟ ᱦᱩᱭᱩᱜ ᱠᱟᱱᱟ ᱠᱟᱛᱷᱟ ᱫᱚ
ᱮᱸᱦᱮᱸ ᱴᱷᱤᱠ ᱴᱷᱤᱠ ᱠᱟᱛᱷᱟ ᱫᱚ ᱤᱱᱟᱹ ᱜᱮ ᱟᱫᱚ ᱛᱩᱵᱩ ᱟᱫᱚ ᱱᱩᱠᱩ ᱤᱭᱟᱹ ᱥᱮᱫ ᱫᱚ ᱤᱛᱩᱱ ᱟᱥᱲᱟ ᱨᱮᱱ ᱫᱚ ᱢᱟᱹᱭ ᱵᱟᱹᱵᱩ ᱛᱟᱠᱚ ᱫᱚᱧ ᱵᱟᱹᱜᱤᱭᱟᱜ ᱠᱚᱣᱟ ᱦᱮᱸ
ᱱᱚᱸᱰᱮ ᱪᱟᱞᱟᱜ ᱜᱚᱫᱚᱜ ᱴᱷᱮᱱ ᱧᱟᱢᱚᱜ ᱫᱚ ᱢᱟᱨᱟᱝ ᱵᱟᱡᱟᱨ ᱭᱟ
ᱩᱸᱦ ᱟᱠᱟ ᱨᱮ?
ᱦᱚᱜᱽᱼᱚᱭ ᱱᱚᱰᱮᱭᱟ ᱪᱮᱫ ᱠᱚ ᱞᱟᱹᱭ ᱫᱚ ᱡᱟᱦᱟᱸ ᱴᱷᱮᱢ ᱪᱟᱞᱟᱣ ᱵᱟᱲᱟᱜ ᱠᱟᱱ ᱛᱟᱦᱮᱸᱫ ᱫᱚᱢᱮ
ᱥᱤᱢᱞᱟᱯᱟᱞ
ᱵᱟ ᱠᱷᱟᱫᱟᱲᱟ
ᱟᱪᱷᱟ
ᱚᱸᱰᱮ ᱟᱢ ᱡᱩᱫᱤᱢ ᱞᱟᱹᱭ ᱠᱷᱟᱱ ᱡᱚᱜᱟᱲ ᱡᱚᱜᱟᱲ ᱫᱟᱲᱮ ᱚᱸᱰᱮ ᱵᱩᱡ ᱫᱟᱢ ᱢᱮᱱᱟᱜ ᱠᱚᱣᱟ ᱫᱟᱹᱜ ᱫᱷᱟᱹᱨ ᱨᱮᱜᱮ ᱢᱮᱱᱟᱜ ᱠᱚᱣᱟ ᱟᱨ ᱠᱩᱲᱤ ᱜᱤᱫᱽᱨᱟᱹ ᱢᱮᱥ ᱛᱚ ᱜᱟᱡᱮ ᱵᱤᱭᱮᱰ ᱵᱟᱞᱟ ᱢᱮᱱᱟᱜ ᱠᱚᱣᱟ ᱩᱱᱤ ᱚᱰᱮ ᱵᱤᱭᱮᱰ ᱠᱚᱨᱟᱣᱫᱟ ᱢᱟᱱᱮ ᱵᱤᱭᱮᱰ ᱠᱩᱲᱤ ᱜᱤᱫᱽᱨᱟᱹ ᱜᱟᱡᱮ ᱢᱮᱱᱟᱜ ᱠᱚᱣᱟ
ᱟᱸ ᱦᱮᱸ ᱦᱮᱱᱟᱜ ᱫᱚ ᱦᱮᱱᱟᱜ ᱟᱠᱟᱫ ᱠᱚᱣᱟ ᱛᱤᱱᱟᱹᱜ ᱜᱟᱱ ᱛᱟᱣ ᱠᱚ ᱩᱰᱩᱣᱚᱜᱼᱟ ᱠᱚ ᱟᱢᱚ ᱛᱟᱦᱞᱮ ᱡᱳᱜᱟᱡᱳᱜᱽ ᱤᱧ ᱢᱮᱥᱮ ᱛᱟᱦᱞᱮ ᱮᱲᱮ ᱠᱷᱟᱱ ᱵᱚᱱ
ᱤᱧ ᱟᱫᱮ ᱤᱧ ᱡᱳᱜᱟᱡᱳᱜᱽ ᱟᱢᱤᱧ ᱟᱨ ᱯᱷᱳᱱ ᱯᱷᱳᱱ ᱛᱮ ᱟᱢ ᱚᱸᱰᱮ ᱪᱟᱞᱟᱜ ᱢᱮ ᱟᱨ ᱤᱧ ᱞᱟᱹᱭᱟ ᱱᱚᱝᱠᱟ ᱱᱚᱝᱠᱟ ᱯᱟᱦᱴᱟ ᱤᱥᱤ ᱫᱚ ᱵᱟᱝ ᱠᱟᱱᱟ
ᱟᱯᱮ ᱵᱟᱨ ᱠᱟᱛᱷᱟ ᱯᱮ ᱞᱟᱹᱭᱟ ᱡᱮ ᱡᱟᱭ ᱦᱳᱠ ᱤᱧᱟᱹᱜ ᱤᱱᱠᱟᱢ ᱦᱩᱭᱩᱜ ᱛᱤᱧᱟᱹ ᱚᱱᱟᱜᱮ
ᱦᱩᱸ ᱟᱫᱚ ᱩᱱᱠᱩ ᱪᱮᱫ ᱞᱮᱠᱟ ᱠᱚ ᱨᱮᱵᱮᱱ ᱠᱟᱱᱟ ᱥᱮ ᱵᱟᱝ? ᱩᱱᱠᱩ ᱣᱟᱜ ᱜᱮ ᱩᱰᱩᱝ ᱠᱚᱢ ᱤᱱᱟᱹ ᱛᱟᱭᱚᱢ ᱤᱧ ᱟᱹᱰᱤ ᱯᱷᱟᱸᱠᱟ ᱜᱮ ᱦᱮᱱᱟᱜ ᱟᱠᱟᱫᱟ ᱱᱤᱛᱚᱜ
ᱟᱫᱚ ᱠᱟᱛᱷᱟ ᱫᱚ ᱠᱟᱛᱷᱟ ᱫᱚ ᱚᱱᱟ ᱫᱚ ᱵᱟᱝ ᱠᱟᱛᱷᱟ ᱫᱚ ᱚᱱᱟ ᱫᱚ ᱵᱟᱝ ᱠᱟᱛᱷᱟ ᱫᱚ ᱟᱫᱚ ᱩᱱᱠᱩ ᱢᱮᱥ ᱨᱮᱠᱚ ᱵᱚᱞᱚ ᱦᱚᱪᱚ ᱟᱠᱚᱣᱟ ᱥᱮ ᱵᱟᱠᱚ ᱵᱚᱞᱚ ᱦᱚᱪᱚ ᱚᱱᱟ ᱦᱩᱭᱩᱜ ᱠᱟᱱᱟ ᱠᱟᱛᱷ ᱟᱫᱚ ᱟᱫᱚ ᱚᱸᱰᱮ ᱢᱟ ᱚᱱᱠᱟ ᱜᱚᱞᱯᱚ ᱡᱟᱭᱜᱟ ᱵᱟᱹᱱᱩᱜᱼᱟ ᱥᱮ
ᱟᱨᱮ ᱯᱷᱟᱸᱠᱟ ᱫᱟᱨᱮ ᱩᱩᱞ ᱠᱚᱨᱮ ᱨᱮᱦᱚᱸ ᱜᱟᱱᱚᱜᱼᱟ, ᱤᱧ ᱫᱚ ᱢᱟᱭᱤᱠ ᱦᱮᱱᱟᱜ ᱟᱠᱟᱫ ᱛᱤᱧᱟᱹ ᱚᱱᱟ ᱱᱤᱭᱟᱹ ᱫᱚ ᱪᱟᱯ ᱵᱟᱹᱱᱩᱜ ᱠᱟᱫᱟ᱾ ᱩᱱᱟᱹᱜ ᱱᱚᱚᱭᱮᱥ ᱵᱟᱭ ᱟᱹᱜᱩᱭ ᱦᱚᱪᱚᱭᱮᱭᱟ, ᱵᱩᱡᱷᱟᱹᱣ ᱠᱮᱫᱟᱢ ᱚᱱᱠᱟᱱᱟᱜ ᱜᱟᱞᱢᱟᱨᱟᱣ ᱡᱟᱭᱜᱟ ᱧᱮ ᱱᱟᱥᱮᱱᱟᱜ ᱤᱭᱟᱹ ᱧᱚᱜ ᱮ ᱩᱰᱩᱝ ᱞᱮᱱᱠᱷᱟᱱᱜ ᱜᱮ ᱦᱩᱭᱩᱜᱼᱟ, ᱤᱧ ᱫᱚ ᱵᱟᱦᱮᱨ ᱨᱮ ᱛᱤᱜᱩ ᱠᱟᱛᱮᱜ ᱦᱚᱸ ᱜᱟᱞᱢᱟᱨᱟᱣ ᱜᱟᱱᱚᱜᱼᱟ ᱚᱱᱟ ᱱᱤᱭᱮ ᱫᱚ ᱟᱞᱚᱢ ᱤᱧ ᱩᱱᱠᱩᱣᱟᱜ ᱚᱲᱟᱜ ᱨᱮᱜᱮ ᱵᱚᱞᱚᱱ ᱦᱩᱭᱩᱜ ᱛᱤᱧᱟᱹ ᱤᱧᱟᱹᱜ ᱫᱚ ᱚᱱᱠᱟᱱ ᱠᱟᱛᱷᱟ ᱫᱚ ᱵᱟᱹᱧ ᱞᱟᱹᱭ ᱪᱚᱭᱫᱟ ᱟᱠᱚ ᱡᱩᱫᱤ ᱞᱟᱹᱭ ᱟᱠᱚᱣᱟ ᱟᱠᱚ ᱛᱟᱞᱟ ᱨᱮᱠᱚ ᱜᱟᱯᱟᱞᱢᱟᱨᱟᱣ ᱚᱱᱟ ᱦᱚᱸ ᱜᱟᱱᱚᱜ ᱜᱮᱭᱟ ᱤᱧ ᱵᱷᱮᱡᱟ ᱜᱤᱰᱤᱭᱟᱠᱚᱣᱟ ᱟᱠᱚ ᱟᱠᱚ ᱛᱮᱠᱚ ᱜᱟᱞᱢᱟᱨᱟᱣ ᱦᱮᱸ ᱥᱮ ᱟᱢ ᱩᱸ ᱡᱩᱫᱤ ᱠᱚ ᱞᱟᱹᱭᱟ ᱡᱮ ᱵᱟᱝ ᱟᱞᱮ ᱟᱞᱮ ᱜᱮᱞᱮ ᱜᱟᱞᱢᱟᱨᱟᱜᱼᱟ ᱚᱱᱟ ᱦᱚᱸ ᱜᱟᱱᱚᱜ ᱜᱮᱭᱟ ᱤᱧ ᱤᱧ ᱫᱚ ᱵᱟᱝ ᱨᱮᱦᱚᱸ ᱜᱟᱱᱚᱜ ᱜᱮᱭᱟ ᱟᱨ ᱡᱩᱫᱤ ᱠᱚ ᱞᱟᱹᱭᱟ ᱦᱮᱸ ᱟᱢ ᱥᱟᱜ ᱛᱮᱜᱮ ᱚᱱᱟ ᱫᱚ ᱥᱟᱸᱜᱮ ᱤᱫᱤ ᱠᱚᱜᱼᱟ ᱟᱨᱠᱤ ᱤᱧ ᱥᱟᱶᱛᱮ ᱠᱷᱟᱱ ᱫᱚ ᱴᱷᱤᱠ ᱥᱮ ᱟᱫᱚ
ᱛᱤᱠ ᱪᱷᱤᱧ ᱠᱚᱱᱴᱟᱝ ᱟᱢ ᱛᱤᱱᱟᱹᱜ ᱜᱟᱱ ᱢᱮᱱᱟᱜ ᱟᱫᱚ ᱚᱸᱰᱮ ᱫᱚ ᱢᱮᱱᱟᱜ ᱠᱚᱣᱟ ᱩᱱᱠᱩ ᱛᱟᱯᱚᱨᱮ ᱠᱚᱞᱮᱡᱽ ᱨᱮ ᱢᱮᱱᱟᱜ ᱠᱚᱣᱟ ᱢᱟᱱᱮ ᱧᱟᱢ ᱠᱚᱜᱮᱭᱟ ᱱᱟᱠᱷᱟ ᱵᱷᱟᱞᱮ ᱠᱚᱜᱮ ᱠᱚᱱᱴᱟᱠ ᱞᱮᱠᱷᱟᱱ ᱜᱮ
ᱦᱳᱭ ᱟᱨᱠᱤ ᱱᱟᱥᱮ ᱠᱚᱱᱴᱨᱟᱠᱴᱧᱟᱞᱟ ᱱᱟᱥᱮ ᱛᱟᱦᱚᱞᱮ ᱮᱸᱰᱮ ᱠᱷᱟᱱ ᱤᱧᱦᱚᱸ ᱛᱟᱦᱮᱣ ᱜᱟᱯᱟ ᱢᱩᱫᱽ ᱨᱮᱜᱤᱧ ᱩᱰᱩᱠᱚᱜᱼᱟ ᱚᱱᱛᱮ ᱜᱮ᱾ ᱦᱟᱱᱤ ᱠᱚᱲᱟ ᱴᱷᱮᱱ ᱜᱤᱧ ᱛᱟᱦᱮᱱᱟ, ᱤᱧ ᱢᱤᱫᱴᱟᱝ ᱩᱯᱨᱢ ᱠᱚᱲᱟ ᱴᱷᱮᱱ ᱜᱤᱧ ᱛᱟᱦᱮᱱᱟ, ᱚᱸᱰᱮᱚᱱᱟᱜ ᱜᱮ ᱡᱚᱢᱧ ᱧᱩ ᱠᱟᱛᱮ ᱮᱲᱮ ᱠᱷᱟᱱ ᱚᱱᱟᱤᱧ ᱠᱟᱹᱢᱤ ᱠᱟᱹ ᱟᱨᱠᱤ ᱟᱨᱚ ᱵᱟᱨᱭᱟ ᱯᱮᱭᱟ ᱠᱚᱲᱟ ᱚᱱᱛᱮᱧ ᱫᱤᱥᱟᱹᱭᱮᱫ ᱠᱚᱣᱟ ᱟᱨ ᱤᱧᱟᱹᱜ ᱛᱤ ᱨᱮᱜᱮ ᱦᱮᱸ ᱟᱨ ᱞᱤ ᱞᱤ ᱞᱟᱹᱭᱫᱟᱹᱧ ᱤᱧᱟᱹᱜ ᱩᱯᱨᱩᱢ ᱨᱮᱱ ᱦᱚᱸ ᱵᱟᱨᱭᱟ ᱯᱮᱭᱟ ᱠᱚᱲᱟ ᱦᱮᱱᱟᱜ ᱟᱠᱟᱫ ᱠᱚᱣᱟ ᱥᱮ ᱩᱱᱤ ᱦᱚᱸᱧ ᱠᱚᱨᱟᱣ ᱦᱚᱪᱚ ᱩᱰᱩ ᱦᱚᱪᱚᱭᱮᱭᱟ ᱮᱸᱲᱮ ᱠᱷᱟᱱ᱾ ᱚᱸ ᱯᱮᱭᱟ ᱯᱚᱱᱭᱟ ᱛᱟᱦᱮ ᱮᱱᱠᱷᱟᱱ ᱥᱟᱸᱜᱤᱧ ᱧᱚᱜ ᱦᱩᱭᱩᱜ ᱛᱤᱧᱟ ᱟᱨᱠᱤ ᱚᱱᱟ ᱫᱷᱟᱨᱮᱸᱰᱮᱠᱷᱟᱱᱧ ᱫᱚ ᱮᱠᱟᱞ ᱛᱮᱧ ᱩᱰᱩᱝ ᱡᱟᱣᱨᱟᱜᱼᱟ, ᱛᱮ ᱛᱟᱦᱚᱞᱮ ᱡᱟᱫᱽᱜᱚ ᱡᱟᱫᱽᱜᱚ ᱛᱮ ᱤᱧᱫᱩᱧ ᱪᱟᱞᱟᱣ ᱤᱫᱤᱭᱟ ᱟᱨᱠᱤ᱾
ᱦᱳᱭ᱾
ᱛᱟᱦᱚᱞᱮ ᱛᱮᱦᱮᱧ ᱫᱚ ᱵᱟᱝ ᱧᱟᱢᱚᱜᱼᱟ ᱜᱩᱦᱩᱢ᱾
ᱤᱧ ᱛᱟᱦᱚᱞᱮ ᱟᱯᱮ ᱛᱮᱦᱮᱧᱤᱧ ᱯᱷᱳᱱᱟᱭᱟ ᱱᱟᱜ ᱠᱷᱟᱱ ᱱᱤᱛᱚᱜ ᱫᱚ ᱟᱥᱟ ᱠᱚᱨᱤ ᱵᱟᱹᱧ ᱧᱟᱢᱮ ᱱᱟᱜ ᱠᱷᱟᱱ ᱠᱚᱞᱮᱡᱽ ᱢᱚᱞᱮᱡᱽ ᱡᱩᱫᱤ ᱪᱟᱞᱟᱣ ᱟᱠᱟᱱᱟ ᱠᱷᱟᱱᱮ᱾
ᱩᱸ,
ᱛᱟᱨᱟᱥᱤᱧ ᱪᱷᱟᱲᱟᱜ ᱠᱷᱟᱱ ᱵᱟᱹᱧ ᱧᱟᱢᱮᱭᱟ᱾
ᱟᱪᱪᱷᱟ᱾ ᱚᱸ᱾
ᱟᱨ ᱩᱱᱠᱟ ᱠᱟᱛᱮ ᱱᱚᱠᱷᱟᱱ ᱨᱤᱯᱳᱨᱴ ᱤᱧ ᱡᱟᱱᱟᱣ ᱟᱢᱟ, ᱢᱮᱱᱟᱜ ᱚᱸᱰᱮ ᱟᱫᱚ ᱢᱤᱫᱴᱷᱮᱱ ᱫᱚ ᱢᱟᱱᱮ ᱜᱟᱛᱮ ᱜᱤᱫᱨᱟᱹ ᱫᱚ ᱟᱹᱰᱤ ᱜᱟᱱ ᱢᱮᱱᱟᱜ ᱟᱫᱚ ᱢᱤᱫᱴᱷᱮᱱ ᱫᱚ ᱵᱟᱠᱚ ᱛᱟᱦᱮᱱᱟ ᱡᱷᱚᱛᱚ ᱦᱟᱸᱰᱮ ᱱᱟᱟᱸᱰᱮ ᱠᱚ ᱛᱟᱸᱦᱮᱱᱟ᱾
ᱟᱫᱚ ᱡᱟᱦᱟᱸ ᱦᱟᱸᱰᱮ ᱱᱟᱰᱮ ᱠᱚ ᱛᱟᱦᱮᱱ ᱨᱮᱦᱚᱸ ᱚᱠᱛᱚ ᱠᱚ ᱩᱰᱩᱝ ᱫᱟᱲᱮᱭᱟᱜᱼᱟ ᱛᱚ ᱤᱱᱟᱹ ᱠᱷᱟᱱ ᱜᱮ ᱤᱧᱟᱹᱜ ᱚᱠᱛᱚ ᱫᱚ ᱥᱟᱨᱟ ᱜᱷᱟᱹᱲᱤᱡ ᱜᱮ ᱦᱮᱱᱟᱜ ᱟᱠᱟᱫᱟ᱾ ᱠᱚ ᱛᱚ ᱚᱠᱛᱚ ᱩᱰᱩᱝ ᱟᱠᱚ ᱢᱟ ᱡᱮᱢᱚᱱ ᱟᱨᱠᱤ ᱤᱱᱟᱹᱜ ᱠᱟᱛᱮᱫ᱾ ᱟᱫᱚ ᱢᱤᱫ ᱥᱟᱶ ᱛᱮᱫᱚ ᱵᱟᱝ ᱩᱰᱩᱝ ᱨᱮᱦᱚᱸ ᱢᱤ-ᱢᱤᱫ ᱦᱚᱲ ᱩᱰᱩᱝ ᱡᱚᱠᱷᱚᱱ ᱡᱟᱦᱟᱸᱭᱭᱟᱜ ᱦᱳᱭᱛᱳ ᱱᱩᱭᱟᱜ ᱦᱩᱭᱱᱟ, ᱛᱟᱯᱚᱨ ᱦᱟᱱᱤ ᱩᱰᱝᱚᱜᱼᱟᱭ ᱤᱱᱠᱟᱹ ᱞᱮᱠᱟᱨᱮ ᱴᱷᱤᱠ ᱥᱮ? ᱟᱪᱪᱷᱟ ᱤᱧ ᱤᱧᱟᱹᱜᱴᱟᱝ ᱠᱚᱲᱟ ᱛᱟᱦᱚᱞᱮ ᱩᱱᱤᱧ ᱢᱮᱱ ᱞᱮᱜᱟᱭ ᱤᱧ ᱦᱤᱲᱤᱧ ᱞᱮᱫᱟ ᱚᱱᱟ ᱠᱚᱫᱚᱧ ᱦᱤᱧ ᱪᱟᱵᱟ ᱠᱟᱫᱟ ᱱᱩᱠᱩ ᱵᱩᱥᱟᱹᱜ ᱟᱛᱮᱫ ᱫᱚ ᱤᱧ ᱫᱧ ᱧᱮᱞ ᱠᱮᱫᱟ ᱤᱧ ᱫᱚ ᱢᱟᱱᱮ ᱵᱮᱠᱟᱨᱚᱜ ᱠᱟᱱ ᱛᱤᱧᱟᱹ, ᱥᱩᱱᱩᱢ ᱞᱚᱜᱮ ᱵᱮ
ᱢᱟᱱᱮ ᱥᱩᱱᱩᱢ ᱫᱚ ᱵᱟᱝ ᱩᱱᱠᱩ ᱫᱚ ᱠᱟᱹᱴᱤᱡ ᱯᱚᱠᱛᱟ ᱧᱚᱜ ᱠᱚ ᱵᱟᱪᱷᱟᱣ ᱢᱟᱱᱮ ᱡᱟᱷᱟᱣ ᱜᱮ